ᱦᱮᱞᱳ
ᱦᱮᱞᱳ
ᱦᱮᱸ ᱜᱚᱢᱠᱮ ᱡᱚᱦᱟᱨ ᱜᱮ
ᱡᱚᱦᱟᱨ ᱜᱮ ᱛᱚ ᱪᱮᱫ ᱞᱮᱠᱟ ᱢᱮᱱᱟᱜ ᱵᱟᱲᱟ ᱢᱮᱱᱟᱜᱼᱵᱤᱱᱟ
ᱱᱤᱛᱚᱜ ᱞᱮᱠᱟ ᱫᱚ ᱱᱟᱦᱟᱭᱜ ᱱᱟᱯᱟᱭ ᱜᱮ ᱟᱹᱵᱤᱱ ᱜᱮ ᱚᱠᱟ ᱞᱮᱠᱟ ᱢᱮᱱᱟᱜ ᱟᱠᱟᱫ ᱵᱤᱱᱟ
ᱦᱳᱭ ᱜᱚᱢᱠᱮ ᱟᱹᱞᱤᱧ ᱦᱚᱸ ᱵᱚᱨᱛᱚᱢᱟᱱ ᱫᱚ ᱱᱟᱯᱟᱭ ᱵᱟᱲᱟ ᱜᱮ ᱢᱮᱱᱟᱜ ᱞᱤᱧᱟᱹ ᱟᱨ ᱥᱟᱶᱛᱮ ᱚᱲᱟᱜ ᱨᱮᱱ ᱜᱚᱜᱚᱼᱵᱟᱵᱟ ᱵᱚᱭᱦᱟ ᱢᱤᱥᱨᱟ ᱡᱚᱛᱚ ᱦᱚᱲ ᱜᱮ ᱪᱟᱸᱫᱳ ᱵᱟᱵᱟᱣᱟᱜ ᱟᱥᱤᱨᱵᱟᱫᱽ ᱛᱮ ᱱᱟᱯᱟᱭ ᱜᱮ ᱢᱮᱱᱟᱜ ᱵᱟᱲᱟ ᱞᱮᱭᱟ
ᱦᱮᱸ ᱜᱚᱝᱠᱮ ᱟᱹᱞᱤᱧ ᱦᱚᱸ ᱚᱱᱠᱟ ᱜᱮᱞᱤᱧ ᱟᱥᱚᱜᱼᱟ ᱡᱟᱛᱮ ᱟᱵᱚ ᱢᱟᱹᱱᱢᱤ ᱡᱚᱛᱚ ᱦᱚᱲ ᱠᱚᱜᱮ ᱱᱟᱯᱟᱭ
ᱦᱳᱭ ᱱᱚᱝᱠᱟ ᱜᱮ ᱡᱟᱛᱮ ᱡᱮᱢᱚᱱ ᱠᱩᱠᱢᱩ ᱵᱚᱱ ᱫᱚᱦᱚᱭᱟ ᱡᱟᱛᱮ ᱡᱮᱢᱚᱱ ᱪᱟᱸᱫᱳ ᱵᱟᱵᱟᱣᱟᱜ ᱫᱟᱭᱟᱛᱮ ᱡᱚᱛᱚ ᱦᱚᱲᱜᱮ ᱱᱟᱯᱟᱭ ᱵᱚᱱ ᱼᱼᱼ ᱱᱟᱯᱟᱭ ᱵᱚᱱ ᱛᱟᱦᱮᱱᱼᱼᱢᱟ
ᱦᱮᱸ ᱦᱮᱸ᱾
ᱛᱚᱵᱮ ᱢᱮᱱᱮᱫ ᱠᱟᱱᱟᱞᱤᱧ ᱪᱮᱫ ᱠᱚᱵᱮᱱ ᱪᱮᱠᱟ ᱵᱟᱲᱟᱭᱮᱫ ᱠᱟᱱᱟ ᱱᱤᱛ ᱫᱚ?
ᱪᱤᱠᱟᱹᱫᱚ ᱚᱱᱠᱟ ᱫᱚ ᱢᱟᱲᱤ ᱫᱟᱜ ᱠᱚ ᱡᱚᱢ ᱵᱟᱲᱟ ᱠᱟᱛᱮᱫ ᱱᱟᱦᱟᱜ ᱠᱟᱰᱟ ᱠᱚ ᱟᱹᱜᱩ ᱦᱩᱭᱱᱟ ᱵᱟᱹᱭᱦᱟᱹᱲ ᱥᱮᱱ ᱜᱮ ᱜᱩᱯᱤ ᱵᱟᱲᱟ᱾
ᱟᱪᱪᱷᱟ᱾
ᱟᱹᱵᱤᱱ ᱜᱮ ᱪᱮᱫ ᱵᱤᱱ ᱪᱤᱠᱟᱹᱭᱮᱫᱼᱟ?
ᱦᱳᱭ ᱟᱹᱞᱤᱧ ᱦᱚᱸ ᱵᱚᱨᱛᱚᱢᱟᱱ ᱫᱟᱠᱟ ᱠᱚ ᱦᱟᱸᱜ ᱞᱤᱧ ᱡᱚᱢ ᱵᱟᱲᱟᱭᱟ ᱟᱨ ᱢᱤᱫᱽ ᱜᱷᱟᱹᱲᱤ ᱛᱟᱭᱚᱢ᱾
ᱦᱮᱸ᱾
ᱚᱱᱟ ᱛᱟᱭᱚᱢ ᱫᱚ ᱠᱷᱮᱛ ᱠᱚᱨᱮᱱᱟᱜ ᱠᱟᱹᱢᱤ ᱜᱮ ᱦᱟᱸᱜ ᱧᱮᱞ ᱡᱩᱛ ᱡᱟᱹᱨᱩᱲᱟ᱾
ᱟᱪᱪᱷᱟ ᱟᱪᱪᱷᱟ ᱢᱮᱱ
ᱛᱮᱦᱮᱧ ᱦᱳᱭ ᱪᱟᱥᱵᱟᱥ ᱫᱚ ᱢᱮᱱᱟᱜ ᱛᱟᱞᱮ ᱜᱮᱭᱟ ᱟᱨ ᱚᱱᱟ ᱠᱷᱟᱹᱛᱤᱨ ᱜᱮ ᱠᱷᱮᱛ ᱠᱚᱨᱮᱱᱟᱜ ᱠᱟᱹᱢᱤ ᱨᱮᱜᱮ ᱦᱟᱸᱜ ᱛᱮᱦᱤᱧ ᱜᱟᱯᱟ ᱫᱚ ᱟᱹᱰᱤ ᱜᱟᱱ ᱜᱮᱞᱮ ᱵᱮᱥᱛᱚ ᱟᱠᱟᱱᱟ᱾ ᱟᱨ ᱦᱚᱞᱟ ᱢᱟᱸᱫᱷᱮᱨ ᱦᱚᱸ ᱫᱟᱜᱽ ᱵᱚᱲᱟᱜ ᱞᱮᱫᱟᱭ᱾ ᱛᱚ ᱚᱱᱟ ᱢᱟᱱᱮ ᱫᱟᱜ ᱢᱟᱱᱮ ᱠᱷᱮᱛ ᱠᱚᱨᱮ ᱡᱚᱢᱟ ᱛᱟᱦᱮᱸ ᱵᱟᱲᱟᱣ ᱠᱟᱱᱟ ᱛᱚ ᱦᱚᱭᱛᱚ ᱯᱤᱰᱷᱟᱹ ᱠᱚ ᱦᱚᱭᱛᱚ ᱵᱟᱝ ᱟᱲᱮᱭᱟ ᱛᱚ ᱚᱱᱟ ᱠᱷᱟᱹᱛᱤᱨ ᱛᱮ ᱫᱟᱜ ᱠᱚ ᱢᱟᱱᱮ ᱟᱹᱛᱩ ᱪᱟᱞᱟᱣ ᱵᱟᱲᱟᱜ ᱠᱟᱱᱟ ᱥᱮ᱾ ᱠᱷᱟᱹᱞᱤᱜ ᱠᱟᱱᱟ ᱟᱫᱚ ᱚᱱᱟ ᱠᱚᱨᱮᱱᱟᱜ ᱠᱟᱹᱢᱤ ᱜᱮ ᱢᱟᱱᱮ ᱧᱮᱞ ᱡᱩᱛ ᱵᱟᱲᱟᱭ ᱡᱟᱨᱩᱲᱟ᱾ ᱟᱨ ᱜᱟᱹᱪᱷᱤ ᱦᱚᱸ ᱦᱟᱨᱟᱭᱮᱱ ᱛᱟᱞᱮᱭᱟ ᱟᱹᱰᱤ ᱞᱟᱹᱴᱩ ᱜᱮ᱾ ᱱᱤᱭᱟᱹ ᱟᱫᱚ ᱞᱮ ᱛᱩᱫᱽ ᱢᱟᱱᱮ ᱛᱩᱫ ᱞᱮ ᱮᱦᱚᱵ ᱮᱱᱟ ᱟᱨ ᱢᱮᱭᱟᱫ ᱫᱚ ᱦᱟᱸᱜ ᱢᱟᱱᱮ ᱟᱹᱣᱨᱤ ᱦᱩᱭᱩᱜᱼᱟ᱾ ᱟᱫᱚ ᱚᱠᱟ ᱠᱚ ᱛᱩᱛᱩᱫ ᱞᱮ ᱮᱦᱚᱵ ᱠᱟᱱᱟ ᱛᱚ ᱦᱚᱞᱟ ᱠᱷᱚᱱᱜᱮ ᱦᱟᱸᱜ ᱢᱟᱱᱮ ᱞᱮ ᱟᱯᱷᱚᱨ ᱫᱚᱞᱮ ᱟᱨᱟᱢᱵᱷᱚᱣ ᱟᱠᱟᱫᱟ ᱟᱫᱚ ᱚᱠᱟ ᱠᱚᱛᱮ ᱦᱟᱸᱜ ᱪᱟᱵᱟᱜᱼᱟ ᱵᱟᱹᱞᱤᱧ ᱞᱟᱹᱭ ᱫᱟᱲᱮᱭᱟᱜᱼᱟ ᱟᱨ ᱱᱤᱭᱟᱹ ᱫᱚ ᱦᱟᱸᱜ ᱟᱨᱦᱚᱸ ᱠᱚ ᱢᱮᱱᱟ ᱦᱟᱨᱟ ᱞᱮᱱᱠᱷᱟᱡᱽ ᱛᱩᱫᱽ ᱠᱟᱛᱮᱫ ᱛᱟᱭᱱᱚᱢ ᱛᱮ ᱚᱱᱟ ᱫᱚ ᱚᱠᱟ ᱠᱚᱛᱮ ᱨᱚᱦᱚᱭᱚᱜᱼᱟ ᱥᱮ ᱚᱱᱟ ᱫᱚ ᱦᱟᱸᱜ ᱥᱮᱨᱢᱟ ᱵᱷᱚᱨᱥᱟ ᱜᱮ ᱦᱟᱸᱜ ᱡᱩᱫᱤ ᱫᱟᱜᱽ ᱠᱷᱟᱱ᱾
ᱟᱪᱪᱷᱟ ᱟᱪᱪᱷᱟ ᱜᱚᱝᱠᱮ ᱛᱟᱦᱞᱮ ᱟᱵᱮᱱᱟᱜ ᱠᱟᱛᱷᱟ ᱨᱮ ᱡᱟ ᱨᱚᱠᱚᱢ ᱞᱤᱧ ᱵᱩᱡ ᱠᱮᱫᱟ ᱢᱟᱱᱮ ᱟᱯᱮ ᱫᱚ ᱢᱟᱱᱮ ᱟᱞᱮ ᱠᱷᱚᱱ ᱟᱞᱮ ᱠᱷᱚᱱ ᱫᱚ ᱟᱹᱰᱤ ᱜᱟᱱ ᱯᱮ ᱢᱟᱲᱟᱝ ᱟᱠᱟᱱᱟ᱾
ᱛ ᱢᱟᱲᱟᱝ ᱫᱚ ᱚᱱᱮ ᱠᱚ ᱢᱮᱱᱟ ᱢᱟᱲᱟᱝ ᱫᱚᱞᱮ ᱢᱟᱲᱟᱝ ᱠᱟᱱ ᱜᱮᱭᱟ ᱟᱨ ᱮᱠᱮᱱ ᱜᱤᱢᱟᱛᱮ ᱪᱟᱸᱫᱩ ᱵᱟᱵᱟᱣᱟᱜ ᱫᱟᱭᱟ ᱠᱟᱱᱟ᱾ ᱟᱨ ᱡᱮᱞᱮᱠᱟ ᱵᱮᱱ ᱢᱮᱱ ᱠᱮᱜ-ᱟ ᱪᱟᱞᱟᱣᱮᱱ ᱵᱚᱪᱷᱚᱨ ᱫᱚ ᱱᱮᱥ ᱪᱮᱫ ᱞᱮᱠᱟᱞᱮ ᱢᱟᱲᱟᱝ ᱠᱟᱱᱟ
ᱯ ᱛ
ᱚᱱᱠᱟ ᱫᱚ ᱦᱟᱜ ᱯᱤᱪᱷᱞᱟᱹ ᱜᱮᱞᱮ ᱛᱟᱦᱮᱸ ᱠᱟᱱᱟ ᱟᱨ ᱯᱟᱹᱪᱞᱟᱹ ᱜᱮᱛᱮᱫ ᱛᱟᱦᱮᱸ ᱠᱟᱱ ᱠᱷᱟᱹᱛᱤᱨ ᱛᱮ ᱟᱭᱜᱤ ᱦᱩᱲᱩ ᱵᱟᱝ ᱦᱩᱭ ᱵᱟᱲᱟ ᱞᱮᱱ ᱛᱟᱭᱟ᱾ ᱟᱨ ᱵᱟᱞᱮ ᱨᱚᱦᱚᱭ ᱫᱟᱲᱮᱭᱟᱜᱼᱟ ᱚᱱᱠᱟ ᱦᱚᱸ᱾ ᱟᱪᱪᱷᱟ᱾ ᱮᱢᱚᱱ
ᱟᱪᱪᱷᱟ ᱟᱪᱪᱷᱟ᱾ ᱦᱮᱸ ᱜᱚᱢᱠᱮ ᱟᱞᱮ ᱥᱮᱱ ᱢᱮᱱ ᱦᱮᱸ ᱜᱚᱢᱠᱮ ᱟᱹᱞᱤᱧ ᱢᱮᱱ ᱫᱟᱞᱤᱧ ᱪᱮᱫ ᱟᱞᱮ ᱥᱮᱱ ᱢᱮᱱ ᱞᱮᱠᱷᱟᱱ ᱫᱚ ᱱᱟᱦᱟᱜ ᱚᱱᱠᱟ ᱫᱚ ᱫᱟᱜ ᱡᱟᱹᱲᱤ ᱠᱚ ᱫᱚ ᱦᱟᱸᱜ ᱩᱱᱟᱹᱜ ᱮᱠᱴᱟ ᱫᱚ ᱵᱟᱹᱱᱩᱜ ᱠᱟᱜᱼᱟ᱾ ᱟᱹᱰᱤ ᱠᱚᱥᱴᱚ ᱛᱟᱞᱟᱛᱮ ᱱᱟᱦᱟᱜ ᱢᱮᱱᱟᱜ ᱟᱠᱟᱫ ᱞᱮᱭᱟ ᱠᱷᱮᱛ, ᱵᱟᱹᱫᱽ ᱪᱮᱫ?
ᱠᱷᱮᱛ, ᱵᱟᱹᱫᱽ ᱡᱚᱛᱚᱜᱮ ᱢᱟᱱᱮ ᱚᱱᱠᱟᱜᱮ ᱡᱟᱦᱟᱸ ᱞᱮᱠᱟ ᱢᱮᱱᱟᱜ ᱛᱟᱞᱮᱭᱟ ᱜᱷᱟᱥ ᱠᱚᱛᱮ ᱥᱮ
ᱦᱳᱭ᱾
ᱜᱷᱟᱥ ᱠᱚ ᱥᱮ ᱚᱱᱠᱟᱱᱟᱜ ᱢᱟᱱᱮ ᱢᱤᱫᱴᱤᱡ ᱥᱤ ᱨᱮᱱᱟᱜ ᱠᱳᱱᱳ ᱢᱟᱱᱮ ᱰᱟᱝᱨᱤ ᱠᱟᱰᱟ ᱛᱮᱜᱮ ᱛᱚ ᱟᱞᱮ ᱫᱚ ᱦᱟᱸᱜ ᱞᱮ ᱥᱤᱭ ᱜᱮᱭᱟ ᱟᱞᱮ ᱫᱟᱜ ᱵᱟᱝᱛᱮ ᱱᱚᱜᱼᱚᱭ ᱡᱟᱜᱮ ᱮᱱᱮ ᱦᱤᱞᱳᱜ ᱠᱟᱱᱟ ᱥᱮᱨᱢᱟ ᱡᱟᱹᱲᱤᱛᱮ ᱠᱟᱹᱴᱤᱡ ᱜᱟᱱᱮ ᱫᱟᱜ ᱜᱚᱫ ᱟᱞᱮ ᱡᱟᱦᱟᱞᱮᱠᱟ ᱫᱟᱜ ᱟᱞᱮ ᱠᱟᱱᱛᱮ ᱠᱟᱹᱴᱤᱡ ᱴᱷᱤᱠ ᱧᱚᱜ ᱞᱮ ᱵᱩᱡᱷᱟᱹᱣᱮᱫᱼᱟ ᱢᱮᱱᱠᱷᱟᱱ ᱚᱱᱠᱟ ᱫᱚ ᱠᱷᱮᱛ ᱵᱟᱹᱫᱽ ᱞᱮᱠᱟ ᱯᱮᱨᱮᱡ ᱥᱮ ᱚᱱᱠᱟ ᱠᱩᱞᱦᱤ ᱛᱮ ᱫᱟᱜ ᱞᱤᱸᱜᱤ ᱥᱮ ᱵᱟᱹᱫ ᱵᱟᱹᱭᱦᱟᱹᱲ ᱫᱟᱜ ᱞᱤᱜᱤ ᱚᱱᱠᱟ ᱫᱚ ᱱᱟᱦᱟᱜ ᱟᱹᱣᱨᱤ ᱞᱤᱸᱜᱤᱭ ᱟᱞᱮᱭᱟ
ᱦᱳᱭ ᱴᱷᱤᱠ ᱴᱷᱤᱠ
ᱟᱞᱮ ᱫᱚ ᱱᱤᱦᱟᱹᱛᱤ ᱪᱟᱥ ᱫᱚ ᱱᱟᱦᱟᱜ ᱥᱮᱨᱢᱟ ᱡᱟᱹᱲᱤ ᱵᱮᱜᱚᱨ ᱨᱮᱱᱟᱜ ᱪᱟᱥ ᱫᱚ ᱮᱠᱟᱞ ᱜᱮ ᱟᱞᱮᱭᱟᱜ ᱫᱚ ᱢᱟᱱᱮ ᱵᱟᱝ ᱜᱟᱱᱚᱜ ᱛᱟᱞᱮᱭᱟ ᱠᱟᱨᱚᱱ ᱚᱱ ᱮᱴᱟᱜ ᱥᱩ ᱥᱩᱵᱤᱫᱷᱟ ᱚᱱᱠᱟ ᱵᱟᱹᱱᱩᱜ ᱠᱟᱫ ᱛᱟᱞᱮᱭᱟ ᱦᱮᱸ
ᱦᱳᱭ ᱴᱷᱤᱠ
ᱛᱟᱪᱷᱟᱲᱟ ᱟᱵᱚ ᱥᱟᱱᱛᱟᱲ ᱫᱚ ᱧᱮᱞ ᱧᱮᱞ ᱞᱮᱠᱷᱟᱱ ᱫᱚ ᱟᱵᱚ ᱫᱚ ᱢᱮᱱ ᱜᱟᱱᱚᱜᱼᱟ ᱱᱚᱣᱟ ᱦᱩᱲᱩ ᱨᱮᱜᱮ ᱟᱵᱚᱣᱟᱜ ᱡᱚᱢ ᱫᱟᱠᱟ ᱥᱮ ᱚᱱᱠᱟᱱᱟᱜ ᱢᱤᱫᱴᱤᱡ ᱜᱷᱟᱨᱚᱸᱡᱽ ᱵᱚᱱ ᱪᱟᱞᱟᱣ ᱠᱮᱭᱟ
ᱦᱳᱭ ᱦᱳᱭ ᱟᱞᱮ ᱦᱚᱸ ᱜᱚᱝᱠᱮ ᱡᱮᱞᱮᱠᱟ ᱪᱮᱠᱟ ᱵᱮᱱ ᱢᱮᱱ ᱠᱮᱭᱟ ᱢᱟᱱᱮ ᱮᱠᱮᱱ ᱥᱮᱨᱢᱟ ᱫᱟᱜ ᱵᱷᱚᱨᱥᱟ ᱜᱤ ᱞᱮ ᱟᱥᱚᱜ ᱠᱟᱱᱟ ᱥᱮᱞᱮ ᱱᱤᱨᱵᱷᱚᱨ ᱵᱟᱲᱟᱭᱮᱫᱟ ᱟᱨ ᱟᱞᱮ ᱥᱮᱫ ᱚᱱᱠᱟ ᱥᱮ ᱠᱮᱱᱮᱞ ᱠᱚᱦᱚᱸ ᱢᱟ ᱵᱟᱹᱱᱩᱜ ᱜᱮᱭᱟ ᱛᱚᱵᱮ ᱡᱷᱟᱹᱯᱟᱹᱭ ᱢᱟᱨᱮ ᱢᱟᱨᱮ ᱢᱮᱱᱟᱜᱼᱟ ᱞᱟᱦᱟᱛᱮ ᱫᱟᱜ ᱦᱤᱡᱩᱜ ᱠᱟᱱ ᱛᱟᱦᱮᱱᱟ ᱱᱮᱛᱟᱨ ᱫᱚ ᱚᱱᱟ ᱦᱚᱸ ᱮᱱᱛᱮᱫ ᱵᱚᱱᱫᱚᱭᱮᱱᱟ ᱵᱟᱸᱫᱷᱟ ᱦᱚᱸ ᱤᱭᱟᱹ ᱵᱚᱜᱚᱡ ᱠᱟᱱ ᱠᱷᱟᱹᱛᱤᱨ ᱛᱮ ᱚᱱᱟᱦᱚᱸ ᱮᱱᱛᱮᱫ ᱵᱟᱠᱚ ᱡᱩᱛ ᱠᱟᱜᱼᱟ ᱛᱚ ᱥᱚᱨ ᱥᱚᱨᱠᱟᱨ ᱥᱮ ᱚᱱᱠᱟ ᱢᱟᱱᱮ ᱜᱚᱲᱚ ᱜᱚᱯᱚᱲᱚ ᱢᱟ ᱮᱱᱛᱮ ᱟᱹᱣᱨᱤ ᱞᱮ ᱧᱟᱢᱟ ᱛᱚ ᱧᱟᱢ ᱞᱮᱠᱷᱟᱡ ᱯᱟᱥᱮᱡ ᱚᱱᱟ ᱠᱚ ᱠᱟᱹᱢᱤ ᱦᱟᱸᱜ ᱪᱟᱞᱟᱜᱼᱟ ᱟᱫᱚ ᱚᱠᱟ ᱠᱚᱛᱮ ᱦᱚᱸ ᱦᱩᱭᱩᱜᱼᱟ ᱛᱚᱵᱮ ᱚᱱᱟ ᱫᱚ ᱮᱱᱛᱮᱜ ᱡᱟᱦᱟᱱ ᱜᱮᱨᱮᱱᱴᱤ ᱵᱟᱹᱱᱩᱜᱼᱟ ᱟᱫᱚ ᱥᱮᱨᱢᱟ ᱵᱷᱚᱨᱥᱟ ᱜᱮᱦᱟᱜ ᱞᱮ ᱪᱟᱥᱚᱜ ᱠᱟᱱᱟ ᱟᱨ ᱡᱮᱞᱮᱠᱟ ᱵᱮᱱ ᱢᱮᱱ ᱠᱮᱫᱟ ᱟᱵᱮᱱ ᱡᱮ ᱟᱯᱮ ᱫᱚ ᱦᱟᱸᱜ ᱢᱟᱱᱮ ᱰᱟᱝᱨᱟ ᱱᱟᱦᱮᱞ ᱛᱚ ᱟᱞᱮ
ᱦᱮ ᱜᱚᱢᱠᱮ
ᱟᱞᱮ ᱫᱚ ᱚᱸᱰᱮ ᱢᱮᱱᱮᱫ ᱠᱟᱹᱱᱟᱹᱧ ᱴᱮᱠᱴᱟᱨ ᱛᱮᱦᱚᱸ ᱞᱮ ᱥᱤ ᱜᱮᱭᱟ ᱥᱚᱢᱟᱱ ᱡᱟᱭᱜᱟ ᱠᱚᱨᱮ
ᱦᱮᱸ
ᱟᱨ ᱚᱱᱠᱟᱜ ᱜᱮ ᱟᱭᱢᱟ ᱟᱞᱮᱭᱟᱜ ᱠᱤᱪᱷᱩ ᱠᱤᱪᱷᱩ ᱡᱟᱜᱜᱟ ᱢᱮᱱᱟᱜᱼᱟ ᱦᱟᱸ ᱴᱨᱟᱠᱴᱟᱨ ᱫᱚ ᱮᱱᱛᱮᱜ ᱮᱠᱟᱞᱛᱮ ᱵᱟᱭ ᱜᱟᱱᱚᱜᱼᱟ ᱦᱚᱭᱛᱚ ᱛᱟᱹᱞᱤᱜᱼᱟ ᱦᱳᱭᱛᱳ ᱡᱟᱜᱟ ᱵᱟᱹᱱᱩᱜᱼᱟ ᱤᱫᱤ ᱞᱟᱹᱜᱤᱫ ᱛᱮ ᱟᱨ ᱦᱳᱭᱛᱳ ᱚᱱᱠᱟ ᱜᱷᱩᱴᱩ ᱪᱚᱯᱚᱫ ᱜᱮᱦᱟᱸᱜ ᱢᱮᱱᱟᱜᱼᱟ ᱥᱮ ᱴᱨᱟᱠᱴᱟᱨ ᱨᱮ ᱚᱱᱟ ᱠᱚ ᱢᱟᱱᱮ ᱢᱟᱱᱮ ᱰᱟᱝᱨᱟ ᱠᱟᱴᱟ ᱥᱮ ᱱᱟᱦᱮᱞ ᱢᱟᱱᱮ ᱞᱮ ᱥᱤᱭᱟ ᱟᱫᱚ ᱚᱱᱮ ᱚᱱᱠᱟᱜᱮ ᱦᱟᱜ ᱥᱤ ᱵᱟᱲᱟ ᱠᱮᱫᱟ ᱟᱨ ᱚᱱᱮ ᱚᱱᱠᱟ ᱜᱮ ᱟᱞᱮᱭᱟᱜ ᱢᱟᱱᱮ ᱪᱟᱥ ᱟᱨ ᱟᱵᱮᱱ ᱪᱮᱫ ᱞᱮᱠᱟ ᱵᱮᱱ ᱢᱮᱱ ᱠᱮᱫᱟ ᱡᱮ ᱟᱵᱚ ᱤᱭᱟᱹ ᱟᱵᱚ ᱫᱚ ᱮᱱᱛᱮ ᱪᱟᱥᱵᱟᱥ ᱨᱮᱱ ᱦᱚᱲ ᱠᱟᱱᱟᱵᱚᱱ ᱛᱚ ᱴᱷᱤᱠ ᱜᱮᱭᱟ ᱟᱵᱚ ᱥᱮᱫᱟᱭ ᱠᱷᱚᱱ ᱜᱮ ᱟᱵᱚᱨᱮᱱ ᱦᱟᱲᱟᱢ ᱵᱩᱰᱷᱤ ᱛᱟᱠᱚ ᱜᱮ ᱢᱟᱱᱮ ᱯᱨᱚᱠᱨᱤᱛᱤ ᱪᱮᱛᱟᱱ ᱨᱮᱠᱚ ᱱᱤᱨᱵᱷᱚᱨ ᱟᱹᱜᱩ ᱵᱟᱲᱟ ᱠᱮᱫᱟ ᱛᱚ ᱛᱚ ᱟᱵᱚ ᱪᱟᱥᱚᱜ ᱡᱮᱦᱮᱛᱩ ᱪᱟᱥᱚᱜ ᱦᱚᱲ ᱠᱟᱱᱟ ᱵᱚᱱ ᱛᱚ ᱟᱵᱚᱣᱟᱜ ᱮᱴᱟᱜ ᱠᱟᱢᱟᱣ ᱨᱮᱭᱟᱜ ᱰᱟᱦᱟᱨ ᱢᱟᱛᱮ ᱵᱟᱹᱱᱩᱜ ᱛᱟᱵᱚᱱ ᱜᱮᱭᱟ ᱛᱚᱵᱮ ᱪᱟᱥ ᱪᱮᱛᱟᱱ ᱨᱮᱜᱮ ᱮᱱᱛᱮ ᱡᱚᱛᱚ ᱦᱚᱲ ᱵᱚᱱ ᱱᱤᱨᱵᱷᱚᱨ ᱠᱟᱱᱟ ᱟᱨ ᱚᱱᱟ ᱜᱮᱞᱤᱧ ᱢᱮᱱᱟ ᱡᱚᱛᱚ ᱦᱚᱲ ᱡᱚᱛᱚ ᱡᱮᱢᱚᱱ ᱪᱟᱥ ᱪᱮᱛᱟᱱ ᱨᱮ ᱢᱚᱸᱡᱽ ᱛᱮᱵᱚᱱ ᱠᱩᱨᱩᱢᱩᱴᱩᱭ ᱟᱨᱵᱚᱱ ᱠᱟᱹᱢᱤ ᱤᱫᱤ
ᱦᱮᱸ ᱜᱚᱝᱠᱮ ᱢᱮᱱ ᱞᱮᱠᱷᱟᱱ ᱫᱚ ᱱᱚᱜᱼᱚᱭ ᱡᱮ ᱦᱮᱸ ᱜᱚᱝᱠᱮ ᱱᱚᱜᱼᱚᱭ ᱡᱮ ᱢᱮᱱ ᱞᱮᱠᱷᱟᱱ ᱫᱚ ᱱᱩᱠᱩ ᱰᱟᱝᱨᱤ ᱠᱟᱰᱟ ᱰᱟᱝᱨᱤ ᱠᱟᱰᱟ ᱠᱚᱫᱚ ᱱᱤᱦᱟᱹᱛᱤ ᱟᱵᱚ ᱥᱟᱱᱛᱟᱲ ᱦᱚᱯᱚᱱ ᱫᱚ ᱟᱹᱥᱩᱞ ᱱᱤᱦᱟᱹᱛᱤ ᱫᱚᱨᱠᱟᱨ ᱠᱟᱱᱟ ᱦᱮᱸ ᱥᱮ ᱱᱚᱜᱼᱚᱭ ᱪᱟᱥ ᱠᱚᱨᱮ ᱱᱤᱛᱚᱜ ᱡᱮᱢᱚᱱ ᱦᱚᱭᱛᱳ ᱟᱹᱞᱤᱧᱱᱟ ᱦᱳᱭ ᱵᱟᱹᱞᱤᱧ ᱥᱤᱭᱮᱫᱼᱟ ᱮᱠᱷᱮᱱ ᱢᱟᱱᱮ ᱱᱤᱛᱚᱜ ᱟᱹᱞᱤᱧ ᱵᱟᱹᱭᱦᱟᱹᱲ ᱥᱮᱫ ᱞᱤᱧ ᱟᱹᱜᱩ ᱟᱠᱟᱫ ᱠᱚᱣᱟ ᱚᱱᱠᱟ ᱜᱮ ᱟᱹᱰᱤ ᱥᱟᱸᱜᱮ ᱥᱟᱸᱜᱮ ᱢᱟᱨᱟᱝ ᱢᱟᱨᱟᱝ ᱢᱟᱱᱮ ᱚᱱᱠᱟᱱᱚᱜ ᱜᱟᱹᱠᱷᱩᱲᱤᱭᱟᱹᱱ ᱦᱚᱲ ᱠᱚ ᱞᱟᱜᱟᱣ ᱟᱠᱟᱱᱟ ᱠᱚ ᱢᱟᱱᱮ ᱥᱤ ᱛᱮ ᱥᱤᱭᱳᱜ ᱠᱟᱱᱟ ᱠᱚ᱾ ᱰᱟᱝᱨᱤ ᱛᱮ ᱥᱮ ᱠᱟᱰᱟ ᱛᱮ ᱡᱟᱜᱮ ᱟᱯᱲᱮ ᱠᱚᱣᱟᱜ ᱠᱷᱮᱛ ᱫᱚ ᱱᱟᱦᱟᱜ ᱩᱱᱟᱹᱜ ᱮᱠᱴᱟ ᱫᱟᱜ ᱵᱟᱹᱪᱩᱜ ᱟᱠᱟᱫ ᱛᱮ ᱱᱟᱦᱟᱜ ᱼᱼ ᱵᱟᱝ ᱥᱤ ᱦᱩᱭᱩᱜ ᱠᱟᱱ ᱜᱮᱭᱟ ᱟᱨ ᱱᱩᱠᱩ ᱠᱚᱫᱚ ᱼᱼ ᱱᱩᱠᱩ ᱠᱚᱣᱟᱜ ᱫᱚ ᱯᱨᱟᱭ ᱼᱼ ᱦᱚᱸ ᱫᱟᱜ ᱵᱟᱲᱟ ᱟᱠᱟᱱ ᱜᱮᱭᱟ ᱟᱨ ᱛᱚᱞᱟ ᱠᱚᱦᱚᱸ ᱦᱟᱨᱟ ᱜᱚᱫ ᱟᱠᱟᱱ ᱜᱮᱭᱟ ᱾
ᱦᱳᱭ ᱴᱷᱤᱠ ᱼᱼ
ᱟᱨ ᱚᱱᱮ ᱚᱱᱠᱟᱜᱮ ᱴᱟᱠᱟ ᱯᱩᱭᱥᱟᱹ ᱟᱨᱡᱟᱣ ᱵᱟᱨᱮᱛᱮ ᱠᱟᱹᱴᱤᱡ ᱞᱟᱝ ᱨᱟᱠᱟᱵ ᱠᱮᱜᱼᱟ ᱦᱟᱝ ᱟᱨ ᱱᱚᱜᱼᱚᱭ ᱼᱼ ᱡᱮ ᱴᱟᱠᱟ ᱯᱩᱭᱥᱟᱹ ᱟᱨᱡᱟᱣ ᱦᱮᱸ ᱱᱤᱦᱟᱹᱛᱤ ᱟᱵᱚ ᱥᱟᱱᱛᱟᱲ ᱫᱚ ᱢᱤᱫᱴᱤᱡ ᱟᱵᱚ ᱥᱟᱱᱛᱟᱲ ᱵᱚᱭᱦᱟ ᱥᱮ ᱵᱟᱵᱟ ᱢᱤᱥᱤ ᱛᱟᱠᱚ ᱡᱚᱛᱚ ᱼᱼ ᱡᱚᱛᱚᱜᱮ ᱴᱟᱠᱟ ᱯᱩᱭᱥᱟ ᱫᱤᱠ ᱫᱤᱭᱮ ᱫᱚ ᱟᱵᱚ ᱫᱚ ᱼᱼ
ᱮᱴᱟᱜ ᱨᱚᱠᱚᱢ ᱪᱤᱱᱛᱟᱹ ᱵᱷᱟᱵᱽᱱᱟ ᱠᱟᱱ ᱛᱟᱵᱚᱱᱟ ᱠᱟᱨᱚᱱ ᱼᱼ ᱡᱩᱫᱤ ᱰᱷᱮᱨ ᱞᱟᱹᱴᱩ ᱥᱮᱱ ᱵᱚᱱ ᱪᱤᱱᱛᱟᱹᱭᱟ ᱡᱮᱠᱳᱱᱳ ᱢᱚᱱᱮ ᱠᱟᱜ ᱵᱤᱱ ᱵᱤᱡᱽᱱᱮᱥ ᱠᱤᱝᱵᱟ ᱡᱟᱦᱟᱱᱟᱜ ᱼᱼ ᱚᱱᱛᱮ ᱡᱩᱫᱤ ᱵᱮᱱ ᱚᱱᱛᱮ ᱧᱮᱞ ᱵᱮᱱ ᱚᱱᱛᱮ ᱡᱩᱫᱤ ᱰᱷᱚᱯᱚᱜ ᱟᱵᱚᱱ ᱚᱱᱮ ᱚᱱᱟ ᱢᱤᱫᱴᱤᱡ ᱵᱚᱛᱚᱨ ᱛᱟᱦᱮᱱᱟ ᱢᱚᱱᱮ ᱠᱟᱜ ᱵᱮᱱ ᱼᱼ ᱵᱟᱝ ᱥᱟᱠᱥᱮᱥ ᱞᱮᱱᱟ ᱛᱟᱞᱦᱮ ᱩᱱ ᱥᱚᱢᱚᱭ ᱚᱱᱮ ᱡᱮ ᱩᱱᱟᱹᱜ ᱜᱟᱱ ᱴᱟᱠᱟ ᱯᱩᱭᱥᱟᱹ ᱠᱚᱥᱴᱚ ᱢᱚᱥᱴᱚ ᱠᱟᱛᱮᱫ ᱟᱨᱡᱟᱣ ᱟᱠᱟᱫ ᱼᱼ ᱚᱱᱟ ᱠᱚ ᱯᱩᱭᱥᱟᱹ ᱡᱚᱛᱚ ᱪᱟᱞᱟᱜᱼᱟ ᱠᱟᱨᱚᱱ ᱛᱮ ᱟᱵᱚ ᱫᱚ ᱪᱮᱛᱟᱱ ᱥᱮᱱ ᱥᱮ ᱵᱟᱵᱚᱱ ᱢᱮᱱ ᱫᱚ ᱵᱟᱵᱚᱱ ᱠᱤᱥᱟᱹᱬ ᱫᱟᱲᱮᱭᱟᱜ ᱠᱟᱱᱟ ᱦᱮᱸ
ᱦᱳᱭ ᱦᱳᱭ ᱴᱷᱤᱠ ᱟᱨ ᱚᱱᱮ ᱠᱚ ᱢᱮᱱᱟᱼᱼ ᱵᱤᱡᱽᱱᱮᱥ ᱠᱚᱨᱮᱱᱟᱜ ᱦᱚᱸ ᱢᱤᱫ ᱵᱟᱨ ᱼᱼ ᱢᱟᱱᱮ ᱟᱹᱞᱤᱧ ᱵᱟᱰᱟᱭ ᱦᱤᱥᱟᱹᱵ ᱛᱮ ᱢᱚᱬᱮ ᱜᱚᱴᱮᱱ ᱱᱤᱛᱤ ᱢᱮᱱᱟᱜᱼᱟ ᱾ ᱟᱫᱚ ᱚᱱᱟ ᱱᱤᱛᱤ ᱫᱚ ᱦᱟᱸᱜ ᱢᱟᱱᱮ ᱟᱭᱢᱟ ᱦᱚᱲᱜᱮ ᱦᱟᱸᱜ ᱵᱟᱵᱚᱱ ᱵᱟᱰᱟᱭᱟ ᱾ ᱟᱫᱚ ᱵᱟᱵᱚᱱ ᱵᱟᱰᱟᱭ ᱠᱷᱟᱹᱛᱤᱨ ᱛᱮ ᱦᱚᱭ ᱛᱚ ᱡᱟᱦᱟᱸᱭ ᱜᱮᱵᱚᱱ ᱵᱤᱡᱽᱱᱮᱥᱮᱫ ᱠᱟᱱ ᱦᱟᱸᱜ ᱛᱚ ᱟᱵᱮᱱ ᱵᱮᱱ ᱢᱮᱱ ᱼᱼ ᱞᱮ ᱞᱮᱠᱟ ᱛᱤᱱᱟᱹᱜ ᱜᱟᱱ ᱴᱟᱠᱟ ᱟᱨᱡᱟᱜ ᱚᱱᱟ ᱚᱱᱟ ᱰᱷᱚᱯᱚᱜ ᱠᱟᱱᱟ ᱟᱫᱚ ᱚᱱᱟ ᱱᱤᱛᱤ ᱠᱚᱜᱮ ᱦᱟᱸᱜ ᱵᱟᱵᱚᱱ ᱵᱟᱰᱟᱭ ᱠᱷᱟᱹᱛᱤᱨ ᱛᱮ ᱟᱵᱚ ᱫᱚ ᱦᱟᱸᱜ ᱵᱟᱵᱚᱱ ᱵᱤᱡᱽᱱᱮᱥᱼᱼ ᱠᱟᱱᱟ ᱟᱨ ᱡᱮᱞᱮᱠᱟ ᱵᱮᱱ ᱢᱮᱱᱟ ᱦᱳᱭ ᱼᱼ
ᱢᱚᱱᱮᱨᱮ ᱢᱤᱫᱴᱤᱡ ᱵᱚᱛᱚᱨ ᱛᱟᱦᱮᱱᱟ ᱟᱵᱚ ᱢᱟᱱᱮ ᱞᱟᱹᱴᱩ ᱡᱷᱟᱯ ᱵᱟᱵᱚᱱ ᱦᱟᱛᱟᱣ ᱫᱟᱲᱮᱜ ᱛᱮ ᱟᱨ ᱚᱱᱠᱟᱜᱮ ᱮᱴᱟᱜ ᱟᱭᱢᱟ ᱟᱭᱢᱟ ᱦᱚᱲ ᱠᱚ ᱥᱮ ᱚᱱᱠᱟᱱ ᱢᱮᱱᱟᱜ ᱟᱠᱟᱫ ᱠᱚᱣᱟ ᱩᱱᱠᱩ ᱠᱚᱫᱚ ᱚᱱᱠᱟᱱᱟᱜ ᱢᱤᱫᱴᱤᱡ ᱞᱟᱹᱴᱩ ᱥᱟᱦᱚᱥ ᱥᱮ ᱢᱚᱱᱮ ᱨᱮᱱᱟᱜ ᱫᱟᱲᱮ ᱛᱮ ᱠᱚ ᱡᱳᱨ ᱞᱮᱜᱟᱭ ᱡᱳᱨ ᱜᱮᱭᱟ ᱠᱚ ᱟᱨ ᱡᱳᱨ ᱠᱟᱛᱮ ᱥᱟᱠᱥᱮᱥ ᱼᱼ ᱥᱟᱥᱚᱜ ᱜᱮᱭᱟ ᱢᱮᱱᱠᱷᱟᱱ ᱟᱵᱚᱣᱟᱜ ᱫᱚ ᱢᱚᱱᱮ ᱨᱮᱱᱟᱜ ᱡᱳᱨ ᱥᱮ ᱚᱱᱠᱟ ᱢᱟᱱᱮ ᱼᱼ
ᱢᱚᱱᱮ ᱨᱮᱱᱟᱜ ᱡᱳᱨ ᱮᱠᱟᱞᱛᱮ ᱢᱚᱱᱮ ᱵᱟᱵᱚᱱ ᱠᱷᱟᱴᱟᱣ ᱞᱟᱹᱜᱤᱫᱼᱟ ᱟᱨ ᱡᱩᱫ ᱢᱚᱱᱮ ᱨᱮᱱᱟᱜ ᱡᱳ ᱡᱩᱫᱤ ᱵᱚᱱ ᱠᱷᱟᱣᱟ ᱱᱤᱦᱟᱹᱛ ᱜᱮ ᱢᱤᱫ ᱫᱤᱱ ᱵᱟᱝ ᱢᱤᱫ ᱫᱤᱱ ᱼᱼ ᱥᱟᱠᱥᱮᱥ ᱵᱚᱱ ᱧᱟᱢ ᱜᱮᱭᱟ ᱾ ᱦᱮᱸ ᱟᱨ ᱵᱟᱝᱠᱷᱟᱱ ᱢᱮᱱᱫᱚ ᱟᱵᱚ ᱼᱼ ᱢᱮᱱ ᱟᱨ ᱱᱚᱜᱼᱚ ᱱᱟ ᱱᱮᱛᱟᱨ ᱨᱮ ᱧᱮᱞ ᱟᱵᱚ ᱵᱚᱱ ᱧᱮᱞ ᱵᱩᱡᱽ ᱞᱟᱜᱟᱣ ᱟᱵᱚᱱᱟ ᱠᱟᱨᱚᱱ ᱟᱵᱚ ᱼᱼ ᱥᱮᱫᱟᱭ ᱦᱟᱯᱲᱟᱢ ᱠᱚ ᱡᱟᱦᱟᱸ ᱞᱮᱠᱟ ᱪᱟᱥᱵᱟᱥ ᱠᱟᱛᱮᱫ ᱠᱚ ᱡᱚᱢ ᱦᱚᱪᱚ ᱟᱠᱟᱜ ᱵᱚᱱᱟ ᱟᱵᱚᱦᱚᱸ ᱦᱚᱸᱛᱚ ᱼᱼ ᱠᱟ ᱜᱮ ᱱᱤᱛᱚᱜ ᱦᱚᱸ ᱪᱟᱥᱵᱟᱥ ᱠᱟᱛᱮᱫ ᱡᱚᱢ ᱞᱟᱜᱟᱣᱮᱫ ᱵᱚᱱᱟ ᱥᱮ ᱵᱚᱱ ᱡᱚᱢ ᱦᱚᱪᱚᱭᱮᱫ ᱠᱚᱣᱟ ᱦᱚᱜᱼᱚᱱᱟ ᱡᱩᱫᱤ ᱟᱵᱚ ᱱᱤᱛᱚᱜ ᱥᱮᱫᱟᱭ ᱦᱟᱯᱲᱟᱢ ᱠᱷᱚᱱᱟᱜ ᱡᱩᱫᱤ ᱟᱵᱚ ᱱᱟᱥᱮᱱᱟᱜ ᱵᱚᱱ ᱩᱱᱱᱚᱛᱚ ᱫᱟᱲᱮᱭᱟᱜᱼᱟ ᱟᱵᱚ ᱥᱟᱱᱛᱟᱲ ᱟᱹᱰᱤᱜᱮ ᱱᱟᱯᱟᱭ ᱥᱮ ᱥᱮᱫᱟᱭ ᱦᱟᱯᱲᱟᱢ ᱠᱚᱦᱚᱸ ᱟᱹᱰᱤ ᱟᱠᱚᱣᱟᱜ ᱦᱳᱭᱛᱚ ᱱᱚᱣᱟ ᱫᱷᱟᱹᱨᱛᱤ ᱨᱮ ᱵᱟᱹᱱᱩᱜ ᱠᱚ ᱨᱮᱦᱚᱸ ᱠᱤᱱᱛᱩ ᱟᱠᱚᱣᱟᱜ ᱼᱼ ᱫᱷᱟᱹᱨᱛᱤ ᱨᱮ ᱠᱷᱚᱱᱟᱜ ᱫᱚ ᱦᱟᱸᱜ ᱢᱮᱱᱟᱠᱚ ᱦᱮᱸᱢᱟ ᱟᱹᱰᱤ ᱱᱟᱯ ᱯᱟᱭ ᱠᱚ ᱠᱟᱹᱢᱤᱭ ᱟᱠᱟᱜᱼᱟ ᱟᱵᱚᱨᱮᱱ ᱫᱟᱛᱟ ᱜᱚᱱ ᱠᱚ᱾
ᱦᱩᱸ ᱟᱨ ᱡᱮᱞᱮᱠᱟ ᱵᱮᱱ ᱢᱮᱱ ᱠᱮᱭᱟ ᱦᱳᱭᱛᱳ ᱟᱵᱩ ᱞᱟᱦᱟ ᱠᱷᱚᱱ ᱥᱮᱫᱟᱭ ᱢᱟᱱᱮ ᱱᱤᱛᱚᱜ ᱫᱷᱟᱹᱨᱤᱜ ᱾ ᱛᱚ ᱟᱵᱩ ᱟ ᱢᱟᱱᱮ ᱮᱠᱮᱱ ᱪᱟᱥ ᱵᱟᱥ ᱪᱮᱛᱟᱱ ᱨᱮᱜᱮ ᱵᱩᱱ ᱱᱤᱨᱵᱷᱚᱨᱚᱜ ᱠᱟᱱᱟ ᱟᱨ ᱥᱟᱣ ᱼᱼ ᱛᱮ ᱦᱟᱹᱡᱽᱨᱤ ᱠᱟᱹᱢᱤ ᱱᱟᱞᱦᱟ ᱠᱚᱛᱮ ᱜᱮᱵᱚᱱ ᱱᱤᱨᱵᱷᱚᱨ ᱦᱟᱛᱟᱲᱟᱜ ᱠᱟᱱᱟ᱾ ᱟᱫᱚ ᱚᱱᱠᱟ ᱜᱮ ᱧᱮᱞᱚᱜ ᱠᱟᱱᱟ ᱱᱮᱛᱟᱨ ᱠᱤᱪᱷᱩ ᱠᱤᱪᱷᱩ ᱦᱚᱲ ᱢᱟᱱᱮ ᱵᱤᱡᱽᱱᱮᱥ ᱠᱚᱨᱮ ᱦᱚᱸᱠᱚ ᱞᱟᱜᱟᱣ ᱵᱟᱲᱟᱣ ᱠᱟᱱᱟ ᱛᱚᱵᱮ ᱼᱼ ᱡᱚᱫᱤᱳ ᱦᱚᱸᱠᱚ ᱞᱟᱜᱟᱣ ᱟᱠᱟᱱ ᱨᱮᱦᱚᱸ ᱟᱹᱰᱤ ᱢᱤᱫ ᱵᱟᱨ ᱛᱚᱵᱮ ᱚᱱᱟ ᱫᱚ ᱟᱛᱮ ᱢᱟᱱᱮ ᱼᱼ ᱵᱟᱝ ᱟᱸᱡᱚᱢ ᱛᱤᱭᱳᱜᱚᱜ ᱠᱟᱱᱟ ᱥᱮ ᱵᱟᱠᱚ ᱧᱮᱞᱚᱜ ᱠᱟᱱᱟ ᱧᱮᱞ ᱫᱚ ᱟᱹᱰᱤ ᱥᱚᱱᱫᱮᱦ ᱜᱮ ᱢᱮᱱᱟᱜ ᱠᱚᱣᱟ ᱟᱫᱚ ᱡᱟᱭᱦᱳᱠ ᱟᱵᱚᱣᱟᱜ ᱦᱚᱸ ᱢᱤᱫᱴᱮᱱ ᱢᱟᱱᱮ ᱵᱤᱡᱽᱱᱮᱥ ᱨᱮᱭᱟᱜ ᱦᱟᱹᱠ ᱢᱮᱱᱟᱜ ᱛᱟᱵᱚᱱᱟ ᱵᱤᱡᱽᱱᱮᱥ ᱫᱟᱲᱮᱭᱟᱜᱼᱟ ᱵᱚᱱ ᱟᱨ ᱵᱤᱡᱽᱱᱮᱥ ᱞᱮᱠᱷᱟᱱ ᱫᱚ ᱢᱟᱱᱮ ᱞᱟᱵᱷ ᱞᱚᱠᱥᱟᱱ ᱢᱟ ᱛᱟᱦᱮᱱ ᱜᱮᱭᱟ ᱟᱫᱚ ᱚᱱᱮ ᱠᱚ ᱢᱮᱱᱟ ᱡᱟᱛᱮ ᱡᱮᱢᱚᱱ ᱢᱤᱫᱴᱮᱡ ᱵᱤᱡᱽᱱᱮᱥ ᱞᱟᱦᱟᱨᱮ ᱦᱚᱲ ᱦᱚᱭᱛᱚ ᱟᱠᱚᱭᱟᱜ ᱚᱠᱚᱭᱟᱜ ᱟᱱᱰᱟᱨ ᱨᱮ ᱪᱚ ᱵᱚᱱ ᱠᱟᱹᱢᱤᱭᱟ ᱚᱠᱟᱴᱟᱜ ᱵᱤᱡᱽᱱᱮᱥ ᱵᱚᱱ ᱜᱚᱴᱟᱣ ᱟᱠᱟᱫ ᱛᱚ ᱚᱱᱟ ᱟᱱᱰᱟᱨ ᱨᱮ ᱠᱟᱹᱢᱤ ᱵᱟᱲᱟ ᱠᱟᱛᱮᱫ ᱡᱟᱛᱮ ᱡᱮᱢᱚᱱ ᱮ ᱴᱩ ᱡᱮᱴᱷ ᱡᱚᱛᱚ ᱵᱚᱱ ᱪᱮᱫ ᱪᱟᱵᱟᱭ ᱪᱮᱫ ᱵᱟᱲᱟ ᱠᱟᱛᱮᱜ ᱡᱟᱛᱮ ᱡᱮᱢᱚᱱ
ᱦᱮᱸ ᱜᱚᱝᱠᱮ
ᱟᱵᱚ ᱥᱟᱱᱛᱟᱲ ᱡᱟᱹᱛ ᱦᱚᱸ ᱡᱩᱫᱤ ᱵᱤᱡᱽᱱᱮᱥ ᱵᱚᱱ ᱠᱷᱩᱞᱟᱹᱭᱟ ᱛᱚᱵᱮ ᱛᱚ ᱧᱮᱞᱚᱜ ᱠᱟᱱᱟ ᱟᱵᱚ ᱦᱚᱸ ᱛᱷᱚᱲᱟ ᱛᱷᱚᱲᱟ ᱛᱮ ᱢᱟᱱᱮ ᱵᱚᱱ ᱟᱯᱰᱮᱴ ᱩ ᱟᱨ ᱴᱟᱠᱟ ᱯᱚᱭᱥᱟ ᱵᱤᱥᱚᱭ ᱛᱮᱦᱚᱸ ᱟᱨ ᱵᱟᱝᱠᱷᱟᱱ ᱫᱚ ᱚᱱᱮ ᱠᱚ ᱢᱮᱱᱟᱜ ᱦᱳᱭ
ᱟᱥᱚᱜ ᱟᱹᱞᱤᱧ ᱡᱮ ᱱᱚᱣᱟ ᱡᱟᱦᱟᱸ ᱥᱮᱫᱟᱭ ᱦᱟᱯᱲᱟᱢ ᱠᱚ ᱡᱟᱦᱟᱸ ᱟᱵᱚ ᱠᱚ ᱫᱚᱦᱚ ᱟᱹᱜᱩ ᱟᱠᱟᱫ ᱵᱚᱱ ᱚᱱᱟ ᱠᱚ ᱫᱚ ᱱᱤᱦᱟᱹᱛᱤᱜ ᱟᱵᱚ ᱦᱚᱸ ᱫᱚᱦᱚ ᱞᱟᱹᱠᱛᱤ ᱠᱟᱱ ᱜᱮᱭᱟ ᱥᱮ ᱚᱱᱟ ᱠᱚᱦᱚᱸ ᱠᱟᱹᱢᱤ ᱦᱚᱨᱟ ᱢᱟᱲᱟᱝ ᱞᱟᱹᱠᱛᱤ ᱠᱟᱱ ᱜᱮᱭᱟ ᱛᱚᱵᱮ ᱡᱟᱦᱟᱸ ᱱᱤᱛᱚᱜ ᱟᱵᱚ ᱠᱚᱨᱟᱣ ᱨᱮᱱᱟᱜ ᱥᱮᱫᱟᱭ ᱦᱟᱯᱲᱟᱢ ᱠᱚᱢᱟ ᱚᱞᱨᱮᱰᱤ ᱟᱵᱚ ᱢᱟᱠᱚ ᱵᱮᱱᱟᱣ ᱦᱚᱴᱚ ᱟᱠᱟᱫ ᱵᱚᱱᱟ ᱚᱱᱟ ᱵᱮᱱᱟᱣ ᱟᱠᱟᱫ ᱡᱤᱱᱤᱥ ᱨᱮ ᱦᱟᱞᱠᱟᱥᱟᱞᱠᱟ ᱱᱚᱛᱮ ᱥᱟᱯᱳᱨᱴ ᱮᱢ ᱠᱟᱛᱮᱫ ᱟᱵᱚ ᱡᱩᱫᱤ ᱮᱴᱟᱜ ᱥᱮᱱᱜᱮᱟᱱ ᱟᱵᱚ ᱞᱟᱹᱴᱩ ᱦᱚᱲ ᱵᱮᱱᱟᱜ ᱞᱮᱠᱟᱛᱮ ᱡᱩᱫᱤ ᱟᱵᱚ ᱢᱚᱱᱮᱭᱮᱭᱟᱵᱚᱱ ᱱᱤᱦᱟᱹᱛᱤ ᱟᱵᱚ ᱢᱟ ᱤᱱᱟᱹ ᱛᱤᱜᱤ ᱡᱚᱛᱚ ᱜᱮᱵᱚᱱ ᱜᱟᱱᱮᱫᱼᱟ ᱠᱟᱹᱢᱤ ᱠᱟᱡᱽ ᱥᱮ ᱚᱱᱠᱟᱱᱟᱜ ᱦᱚᱲ ᱴᱷᱮᱱ ᱠᱷᱟᱴᱟᱣ ᱠᱟᱛᱮ ᱯᱚᱭᱥᱟ ᱴᱟᱠᱟ ᱯᱩᱭᱥᱟᱹ ᱟᱨᱡᱟᱹᱣ ᱪᱟᱞᱟᱜᱵᱚ ᱪᱤᱠᱟᱹᱛᱮ ᱪᱮ ᱵᱟᱵᱚᱱ ᱜᱟᱱᱟ ᱱᱤᱭᱟᱹ ᱚᱱᱟ ᱟᱹᱞᱤᱧ ᱢᱮᱱᱮ ᱟᱵᱮᱱ ᱴᱷᱮᱡ ᱵᱟᱲᱟᱭ ᱥᱟᱱᱟᱭᱮᱫ ᱞᱤᱧᱟᱹ
ᱦᱚᱭ ᱚᱠᱟᱴᱟᱜ ᱴᱟᱠᱟ ᱯᱚᱭᱥᱟ ᱜᱟᱱ ᱥᱮ ᱪᱮᱫ ᱵᱮᱱ ᱢᱮᱱ
ᱦᱮᱸ ᱜᱚᱝᱠᱮ ᱱᱚᱜᱼᱚᱭ ᱡᱮ ᱟᱵᱚ ᱡᱟᱹᱛ ᱥᱟᱱᱛᱟᱲ ᱫᱚ ᱧᱮᱞ ᱵᱮᱱ ᱜᱚᱴᱟ ᱜᱮ ᱟᱵᱚ ᱢᱮᱱᱟᱜ ᱟᱠᱟᱫ ᱵᱚᱱᱟ ᱵᱤᱦᱟᱨ ᱵᱮᱝᱜᱚᱞ ᱩᱲᱤᱥᱟ ᱟᱥᱟᱢ ᱩᱲᱤᱥᱟ ᱜᱚᱴᱟᱜᱮ ᱯᱨᱟᱭ ᱢᱮᱱᱟᱜ ᱵᱚᱱᱟ ᱦᱮᱸ ᱴᱟᱠᱟ ᱯᱩᱭᱥᱟᱹ ᱟᱹᱨᱡᱟᱹᱣ ᱦᱚᱸ ᱦᱚᱲ ᱴᱷᱮᱱ ᱠᱷᱟᱴᱟᱣ ᱠᱟᱛᱮᱫ ᱵᱚᱱ ᱫᱟᱲᱮᱭᱟᱜ ᱠᱟᱱᱟ ᱛᱚᱵᱮ ᱟᱵᱚ ᱪᱤᱠᱟᱹᱛᱮ ᱱᱚᱶᱟ ᱢᱟᱱᱮ ᱞᱟᱹᱴᱩ ᱦᱚᱲ ᱵᱟᱵᱚᱱ ᱵᱮᱱᱟᱣ ᱫᱟᱲᱮᱭᱟᱜ ᱠᱟᱱᱟ ᱩᱱᱠᱩ ᱦᱚᱸᱛᱚ ᱟᱵᱚ ᱞᱮᱠᱟᱱᱤᱡ ᱢᱟᱹᱱᱢᱤ ᱠᱟᱱ ᱜᱮᱭᱟ ᱠᱚ
ᱦᱳᱭ ᱟᱹᱞᱤᱧᱟᱜ ᱢᱤᱫᱴᱮᱱ ᱦᱮᱸ ᱟᱵᱩ ᱥᱟᱱᱛᱟᱲ ᱡᱟ. ᱛᱟᱜ ᱢᱤᱫᱴᱮᱱ ᱛᱷᱚᱲᱟ ᱜᱟᱱ ᱢᱟᱱᱮ ᱢᱟᱭᱱᱟᱥ ᱯᱚᱭᱮᱱᱴ ᱢᱮᱱᱟᱜ ᱛᱟᱵᱚᱱᱟ ᱟᱫᱚ ᱚᱱᱟ ᱯᱚᱭᱮᱱᱴ ᱠᱷᱟᱹᱛᱤᱨ ᱛᱮᱜᱮ ᱦᱟᱜ ᱢᱟᱱᱮ ᱦᱚᱭᱛᱚ ᱯᱚᱨᱮ ᱵᱟᱵᱩᱱ ᱞᱟᱦᱟᱜ ᱠᱟᱱᱟ ᱛᱚᱵᱮ ᱦᱚᱭᱛᱚ ᱥᱚᱢᱵᱷᱚᱵᱚᱛ ᱛᱚ ᱟᱹᱰᱤ ᱦᱟᱱᱰ ᱮᱠᱥᱚ ᱯᱟᱨᱥᱮᱱ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱛᱚᱵᱮ ᱦᱮᱸ ᱮᱱᱦᱚᱸ ᱢᱮᱱᱟᱜ ᱜᱮᱭᱟ ᱚᱱᱟ ᱫᱚ ᱠᱟᱱᱟ ᱟᱵᱩ ᱟᱵᱩ ᱥᱟᱱᱛᱟᱞ ᱡᱟᱹᱛ ᱮᱴᱟᱜ ᱡᱟᱹᱛ ᱴᱷᱮᱜ ᱠᱷᱚᱱ ᱢᱟᱱᱮ ᱡᱟᱦᱟᱱᱟᱜ ᱧᱮᱞ ᱠᱟᱛᱮᱜ ᱥᱮ ᱪᱤᱫ ᱠᱟᱛᱮᱫ ᱚᱱᱟ ᱵᱟᱵᱩᱱ ᱟᱯᱱᱟᱨ ᱡᱚᱝ ᱫᱟᱲᱮᱭᱟᱜ ᱠᱟᱱᱟ᱾ ᱛᱚ ᱦᱚᱜᱼᱱᱟ ᱦᱟᱸᱜ ᱵᱟᱵᱩᱱ ᱥᱟᱦᱚᱥᱫᱟ ᱦᱟᱸᱜ ᱛᱚᱵᱮ ᱡᱮᱞᱮᱠᱟ ᱵᱮᱱ ᱢᱮᱱ ᱠᱮᱭᱟ ᱮᱴᱟᱜ ᱡᱟᱹᱛ ᱱᱟᱜ ᱢᱮᱸᱫ ᱮᱴᱟᱜ ᱡᱟᱹᱛ ᱴᱷᱮᱡ ᱠᱷᱚᱡ ᱢᱟᱱᱮ ᱧᱮᱞ ᱪᱮᱫ ᱠᱟᱛᱮᱫ ᱚᱱᱟ ᱱᱤᱡᱮᱨᱟᱜ ᱡᱤᱵᱚᱱ ᱨᱮᱠᱚ ᱤᱭᱟᱹᱭᱮᱫᱟ ᱢᱟᱱᱮ ᱠᱟᱹᱢᱤ ᱚᱪᱚᱭᱮᱫᱟ ᱥᱮᱠᱚ ᱠᱚᱨᱟᱣ ᱫᱟ ᱛᱚ ᱚᱱᱠᱟ ᱛᱮᱜᱮ ᱦᱟᱜ ᱩᱱᱠᱩ ᱢᱟᱱᱮ ᱧᱮᱞ ᱧᱮᱞ ᱵᱮᱱ ᱛᱤᱱᱟᱹᱜ ᱠᱚ ᱩᱱᱱᱚᱛᱚ ᱠᱟᱱᱟ ᱟᱠᱚᱣᱟᱜ ᱥᱚᱢᱟᱡᱽ ᱛᱤᱱᱟᱹᱜ ᱠᱚ ᱞᱟᱦᱟᱭᱮᱫᱟ ᱛᱚ ᱴᱷᱤᱠ ᱚᱱᱠᱟ ᱜᱮᱛᱚ ᱟᱵᱚ ᱦᱚᱸ ᱮᱱᱛᱮ ᱯᱷᱚᱞᱚᱭ ᱡᱟᱹᱨᱩᱲ ᱵᱚᱱᱟ ᱟᱨ ᱵᱟᱝᱠᱷᱟᱡ ᱟᱵᱚ ᱢᱟᱵᱚᱱ ᱢᱮᱱᱟ ᱦᱮᱸ ᱦᱟᱹᱱᱤ ᱮᱴᱟᱜ ᱡᱟᱹᱛ ᱩᱱᱤᱭᱟᱜ ᱫᱚ ᱢᱟᱱᱮ ᱪᱮᱫᱟᱜ ᱵᱚᱱ ᱦᱟᱛᱟᱣᱟ ᱚᱱᱮ ᱚᱱᱟ ᱵᱷᱟᱵᱽ ᱯᱟᱥᱮᱡ ᱢᱮᱱᱟᱜ ᱛᱟᱵᱚᱱᱟ